ᱦᱮᱸ ᱜᱚᱝᱠᱮ
ᱦᱩᱸ ᱱᱤ ᱢᱚᱡᱽ ᱦᱮᱸ ᱥᱟᱹᱜᱩᱱ ᱥᱮᱛᱟᱜ ᱱᱤᱭᱟᱹ ᱢᱚᱸᱡᱽ ᱵᱟᱲᱟ ᱜᱮ ᱢᱮᱱᱟᱜ ᱵᱤᱱᱟ ᱛᱚᱵᱮ?
ᱦᱳᱭ ᱜᱚᱝᱠᱮ ᱱᱤᱛᱚᱜ ᱫᱷᱟᱹᱵᱤᱡ ᱫᱚ ᱢᱚᱸᱡᱽ ᱜᱮ ᱢᱮᱱᱟᱜ ᱟᱠᱟᱫ ᱞᱤᱧᱟ᱾
ᱟᱪᱪᱷᱟ᱾ ᱟᱨ ᱚᱲᱟᱜ ᱠᱚᱨᱤᱱ ᱥᱟᱱᱟᱢ ᱠᱚᱜᱮᱛᱚ?
ᱦᱳᱭ ᱜᱚᱝᱠᱮ ᱥᱟᱱᱟᱢ ᱦᱚᱲ ᱜᱮᱞᱮ ᱱᱟᱯᱟᱭ ᱧᱚᱜ ᱜᱮᱭᱟ᱾ ᱟᱫᱚ ᱟᱹᱵᱤᱱ ᱜᱮ ᱪᱮᱫ ᱞᱮᱠᱟ ᱢᱮᱱᱟᱜ ᱟᱠᱟᱫ ᱵᱤᱱᱟ ᱟᱵᱤᱱ ᱨᱤᱱ ᱚᱲᱟᱜ ᱦᱚᱲ ᱠᱚ?
ᱦᱚᱭ ᱱᱤᱭᱟᱹ ᱜᱷᱟᱹᱲᱤᱡ ᱫᱚ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ᱾
ᱦᱩᱸ᱾
ᱚᱲᱟᱜ ᱥᱮᱱ ᱦᱚᱸ ᱮᱠᱷᱚᱱ ᱫᱚ ᱡᱚᱛᱚ ᱜᱮ ᱱᱟᱯᱟᱭ ᱜᱮ ᱢᱮᱱᱟᱜ ᱠᱚᱣᱟ᱾
ᱦᱚᱸ᱾
ᱛᱚᱵᱮ ᱢᱮᱱᱮᱫ ᱛᱟᱦᱮᱸᱱᱟᱞᱤᱧ ᱛᱷᱚᱲᱟ ᱡᱟᱦᱟᱸ ᱯᱨᱚᱜᱨᱟᱢ ᱠᱚ ᱦᱩᱭᱩᱜ ᱠᱟᱱᱟ ᱟᱨ ᱪᱟᱹᱯᱨᱤ ᱵᱟᱠᱷᱨᱟ ᱛᱮ ᱛᱟᱦᱞᱮ ᱠᱤᱪᱷᱩ ᱞᱟᱝ ᱨᱚᱯᱚᱲ ᱞᱮᱱ ᱜᱮ ᱛᱮᱦᱤᱧ ᱫᱚ ᱾
ᱦᱚᱭ ᱦᱚᱭ ᱢᱟ ᱞᱟᱹᱭ ᱵᱤᱱ᱾
ᱛᱚᱵᱮ ᱟᱵᱮᱱ ᱥᱮᱫ ᱚᱱᱛᱮ ᱯᱨᱚᱜᱨᱟᱢ ᱠᱚ ᱦᱩᱭᱩᱜ ᱜᱮᱭᱟ?
ᱦᱳᱭ ᱜᱚᱝᱠᱮ ᱾ ᱟᱹᱞᱤᱧ ᱥᱮᱫ ᱫᱚ ᱦᱟᱸᱜ ᱚᱱᱟ ᱠᱷᱟᱡ ᱫᱚᱞᱤᱧ ᱢᱮᱱ ᱫᱟᱲᱮᱭᱟᱜᱼᱟ ᱟᱹᱰᱤ ᱟᱭᱢᱟ ᱡᱟᱹᱥ ᱛᱤᱱᱟ. ᱜ ᱧᱚᱜ ᱜᱮ ᱯᱨᱚᱜᱨᱟᱢ ᱦᱩᱭᱩᱜ ᱜᱮᱭᱟ ᱾
ᱟᱪᱪᱷᱟᱼᱟᱪᱪᱷᱟ ᱾
ᱟᱪᱪᱷᱟ ᱾ ᱢᱮᱱ ᱞᱮᱱᱠᱷᱟᱱ ᱫᱚ ᱦᱟᱸᱜ ᱥᱟᱱᱟᱢᱟᱜ ᱜᱮ ᱢᱟᱱᱮ ᱚᱱᱠᱟ ᱢᱮᱱ ᱞᱮᱱᱠᱷᱟᱱ ᱫᱚ ᱯᱨᱚᱜᱨᱟᱢ ᱜᱮ ᱦᱩᱭᱩᱜ ᱜᱮᱭᱟ ᱛᱚ ᱟᱞᱮ ᱱᱚᱛᱮ ᱫᱚ ᱾
ᱦᱩᱸ᱾
ᱜᱟᱭᱟᱱ ᱠᱚ ᱟᱨᱚ ᱜᱟᱭᱟᱱ ᱢᱮᱱᱟᱜ ᱠᱟᱫ ᱛᱟᱵᱚᱱᱟ᱾ ᱜᱟᱭᱟᱱ ᱠᱚᱫᱚ ᱵᱟᱝ ᱦᱩᱭᱩᱜ ᱜᱮᱭᱟ᱾
ᱟᱹᱞᱤᱧ ᱥᱮᱱ ᱠᱷᱚᱡᱞᱤᱧ ᱟᱹᱞᱤᱧ ᱥᱮᱱ ᱠᱷᱚᱱ ᱞᱤᱧ ᱢᱮᱱ ᱦᱚᱪᱚᱭᱮᱫᱟ ᱟᱨᱠᱤ ᱡᱮ ᱟᱵᱤᱱ ᱱᱤᱭᱟᱹ ᱯᱨᱳᱚᱜᱨᱟᱢ ᱵᱟᱠᱷᱨᱟ ᱛᱮᱫᱚ ᱪᱮᱫ ᱞᱮᱠᱟ ᱵᱮᱱ ᱵᱩᱡᱷᱟᱹᱣ ᱮᱫᱟ ᱱᱤᱭᱟᱹ ᱵᱷᱟ. ᱞᱤ ᱡᱤᱱᱤᱥ ᱥᱮ ᱱᱩᱠᱩ ᱡᱟᱦᱟᱸ ᱪᱷᱟ. ᱯ ᱯᱷᱟ. ᱯᱨᱤ ᱠᱚ ᱢᱮᱛᱟ ᱠᱚ ᱠᱟᱱᱟ ᱠᱚ ᱮᱱᱮᱡ ᱵᱟᱲᱟᱭ ᱠᱟᱱᱟ ᱥᱮ ᱱᱚᱝᱠᱟ ᱠᱟᱹᱴᱤᱡ ᱠᱟᱹᱴᱤᱡ ᱩᱢᱮᱨ ᱨᱮ?
ᱟᱹᱞᱤᱧᱟᱜ ᱟᱨᱫᱟᱥ ᱛᱮᱫᱚ